ᱦᱮᱞᱳ ᱡᱚᱦᱟᱨ ᱜᱮ ᱜᱚᱝᱠᱮ
ᱦᱮᱸ ᱡᱚᱦᱟᱨ ᱨᱚᱲ ᱵᱤᱱ ᱟᱸᱡᱚᱢ ᱮᱫᱟ ᱟᱹᱞᱤᱧᱟᱜ
ᱦᱮᱸ ᱦᱮᱸ ᱟᱸᱡᱚᱢ ᱫᱟᱞᱤᱧ
ᱟᱪᱪᱷᱟ ᱛᱟᱯᱚᱨᱮ ᱮᱠᱷᱚᱱ ᱱᱟᱯᱟᱭ ᱵᱟᱲᱟ ᱜᱮ
ᱟᱡᱚᱢ ᱫᱟᱹᱞᱤᱧ ᱟᱡᱚᱢ ᱫᱟᱹᱞᱤᱧ
ᱟᱪᱪᱷᱟ ᱛᱟᱯᱚᱨᱮ ᱚᱲᱟᱜ ᱠᱚᱨᱮ ᱠᱷᱚᱱ ᱫᱚ ᱱᱟᱯᱟᱭ ᱵᱟᱲᱟ ᱜᱮᱛᱚ ᱦᱮᱸ ᱟᱹᱞᱤᱧᱟᱜ
ᱦᱮᱸ ᱱᱟᱯᱟᱭ ᱵᱟᱲᱟ ᱜᱮᱭᱟᱠᱚ
ᱛᱟᱦᱞᱮ ᱪᱟᱥᱵᱟᱥ ᱠᱚ ᱚᱱᱛᱮ ᱦᱩᱭᱩᱜ ᱠᱟᱱᱟ ᱡᱟᱜᱮ ᱪᱟᱥᱵᱟᱥ ᱠᱚ ᱛᱟᱦᱚᱞᱮ ᱪᱮ ᱞᱮᱠᱟ ᱦᱩᱭᱩᱜ ᱠᱟᱱᱟ ᱚᱱᱛᱮ?
ᱵᱷᱟᱜᱮ ᱜᱮ ᱦᱮᱸ ᱥᱩᱨᱩ ᱦᱩᱭ ᱠᱟᱱᱟ᱾
ᱚᱻ ᱛᱟᱦᱚᱞᱮ ᱟᱹᱰᱤ ᱞᱚᱜᱚᱱ ᱜᱮᱯᱮ ᱨᱚᱦᱚᱭ ᱮᱫᱟ ᱟᱞᱮ ᱱᱚᱛᱮ ᱫᱚ ᱮᱠᱷᱚᱱᱚ ᱥᱩᱨᱩ ᱟᱹᱨᱤ ᱦᱩᱭᱩᱜᱼᱟ᱾
ᱚᱻ
ᱛᱚᱞᱟ ᱠᱚ ᱡᱚᱛᱚ ᱠᱚ ᱜᱤᱰᱤᱭ ᱠᱟᱫᱟ ᱮᱠᱷᱚᱱᱚ ᱢᱟᱱᱮ ᱟᱣᱨᱤ ᱦᱟᱨᱟ ᱟ ᱨᱚᱦᱚᱭ ᱞᱮᱠᱟ ᱫᱚ
ᱦᱩᱸ
ᱛᱟᱞᱦᱮ ᱢᱟᱱᱮ ᱥᱮᱨᱢᱟ ᱫᱟᱜ ᱛᱮᱯᱮ ᱨᱚᱦᱚᱭ ᱜᱮᱭᱟ ᱥᱮ ᱮᱢᱱᱤ ᱯᱟᱢᱯ ᱢᱤᱱᱤ ᱠᱚ ᱢᱮᱱᱟᱜᱼᱟ ᱠᱮᱱᱮᱞ ᱠᱚ ᱢᱮᱱᱟᱜᱼᱟ ᱫᱟᱜ ᱨᱮᱱᱟᱜ
ᱵᱟ ᱥᱮᱨᱢᱟ ᱫᱟᱜ ᱛᱮᱜᱮ
ᱚᱻ ᱢᱟᱱᱮ ᱮᱢᱱᱤ ᱯᱟᱢᱯ ᱢᱤᱱᱤ ᱠᱚᱫᱚ ᱵᱟᱹᱱᱩᱜ ᱜᱮᱭᱟ
ᱛᱟᱦᱞᱮ ᱵᱚᱪᱷᱚᱨ ᱨᱮ ᱛᱤᱱ ᱵᱟᱨ ᱯᱮ ᱪᱟᱥ ᱜᱮᱭᱟ ᱦᱳᱲᱳ
ᱚ, ᱢᱤᱫ ᱫᱷᱟᱣ ᱜᱮ
ᱚ ᱟᱨ ᱥᱚᱵᱡᱤ ᱠᱚ ᱪᱟᱥ ᱦᱳᱭᱳᱜ ᱜᱮᱭᱟ ᱥᱮ ᱵᱟᱝ ᱛᱟᱦᱚᱞᱮ
ᱦᱩᱸ ᱪᱟᱥ ᱦᱩᱭ ᱠᱟᱱᱟ
ᱚᱲᱟᱜ ᱨᱮ ᱡᱚᱢ ᱞᱟᱹᱜᱤᱫ ᱥᱮ ᱵᱟᱡᱟᱨ ᱠᱚᱨᱮ ᱟᱠᱷᱨᱤᱧ ᱞᱟᱹᱜᱤᱫ ᱦᱚᱸ
ᱡᱚᱢ ᱞᱤᱹᱜᱤᱫ
ᱟᱪᱪᱷᱟ ᱪᱮᱫ ᱪᱮᱫ ᱥᱚᱵᱡᱤ ᱪᱟᱥ ᱦᱩᱭ ᱠᱟᱱᱟ
ᱪᱟᱥ ᱦᱩᱭ ᱠᱟᱱᱟ ᱵᱮᱜᱟᱬ, ᱵᱚᱨᱵᱚᱴᱤ, ᱰᱷᱮᱬᱚᱥ ᱤᱱᱟᱹ ᱜᱮ ᱟᱨ ᱪᱟᱥ ᱫᱚ ᱟᱫᱚ ᱪᱮᱫ ᱦᱚ ᱵᱟᱝ ᱦᱩᱭ ᱟᱠᱟᱱᱟ᱾
ᱚ ᱦᱩᱲᱩ ᱠᱚᱫᱚ ᱪᱮᱫ ᱦᱩᱲᱩ ᱯᱮ ᱪᱟᱥ ᱵᱟᱲᱟᱭ ᱜᱮᱭᱟ ᱵᱮᱥᱤ
ᱦᱚᱲᱚ ᱠᱚᱫᱚ ᱢᱟᱱᱮ ᱟᱹᱰᱤ ᱨᱚᱠᱚᱢᱟᱜ ᱦᱚᱲᱚ ᱛᱚ ᱠᱟᱱᱟ ᱛᱚ ᱱᱮᱛᱟᱨ ᱫᱚ
ᱦᱮᱸ ᱟᱹᱰᱤ ᱨᱚᱠᱚᱢᱟᱜ ᱛᱩᱫ ᱠᱟᱱᱟ᱾
ᱡᱮᱢᱚᱱ ᱚᱱᱮ ᱪᱮᱫ ᱠᱚ ᱞᱟᱹᱭ ᱮᱫᱟ ᱦᱮᱸ ᱞᱟᱹᱭ ᱵᱮᱱ
ᱟᱯᱮ ᱥᱮᱫ ᱠᱚᱱᱚ ᱦᱮᱸᱫᱮ ᱦᱚᱲᱩ ᱛᱩᱫ ᱟᱠᱟᱱᱟ ᱟᱞᱮ ᱢᱤᱫᱴᱟᱝ ᱯᱟᱥ ᱟᱹᱛᱩ ᱨᱮᱜᱮ ᱧᱮᱞ ᱦᱩᱭᱩᱜ ᱠᱟᱱ ᱛᱮ ᱪᱟᱞᱟᱣ ᱮᱱ ᱥᱮᱨᱢᱟ ᱡᱮᱸ ᱦᱮᱸᱫᱮ ᱦᱚᱲᱚ ᱠᱚ ᱪᱟᱥ ᱞᱮᱫᱟ ᱢᱟᱱᱮ ᱦᱮᱸᱫᱮ ᱜᱮᱭᱟ
ᱦᱩᱸ, ᱦᱩᱸ
ᱩᱱᱠᱩ ᱞᱮᱠᱟ ᱠᱟᱹᱴᱤᱡ ᱯᱚᱨᱤᱠᱷᱟ ᱢᱩᱞᱚᱠ ᱠᱟᱹᱴᱤᱡᱽ ᱧᱮᱞ ᱦᱩᱭᱩᱜ ᱠᱟᱱᱟ ᱩᱱᱠᱩ ᱵᱟᱭᱨᱮ ᱠᱷᱚᱱ ᱠᱚ ᱟᱹᱜᱩ ᱞᱮ ᱞᱟᱹᱭᱮᱫ ᱛᱟᱦ ᱡᱮ ᱱᱤᱭᱟᱹ ᱡᱟ ᱪᱟᱣᱞᱮ ᱠᱚ ᱢᱮᱱᱟᱜᱼᱟ ᱮᱴᱟᱜ ᱦᱩᱲᱩ ᱨᱮᱱᱟᱜ ᱚᱱᱟ ᱠᱷᱚᱱ ᱱᱤᱭᱟᱹ ᱫᱟᱠᱟ ᱡᱩᱫᱤᱢ ᱡᱚᱢᱟ ᱠᱟᱹᱴᱤᱡ ᱚᱱᱟ ᱫᱚ ᱜᱩᱱᱣᱟᱛᱟ ᱢᱟᱱ ᱚᱱᱟ ᱠᱷᱚᱱ ᱫᱚ ᱵᱮᱥᱤ ᱜᱮᱭᱟ᱾
ᱚ
ᱢᱟᱱᱮ ᱥᱚᱨᱤᱨ ᱯᱚᱛᱤ ᱢᱤᱫᱴᱟᱝ ᱩᱯᱚᱠᱟᱨ ᱵᱷᱟᱹᱜᱤ ᱮᱢᱟᱭ ᱢᱮᱱ ᱫᱟᱠᱚ
ᱦᱩᱸ
ᱛᱚᱵᱮ ᱥᱮᱨᱚᱠᱚᱢ ᱡᱟᱹᱥᱛᱤ ᱟᱠᱟᱨ ᱫᱚ ᱮᱠᱷᱚᱱᱳ ᱟᱹᱣᱨᱤ ᱠᱚ ᱪᱟᱹᱞᱩᱭᱟ ᱱᱚᱛᱮ ᱫᱚ
ᱦᱩᱸ
ᱟᱯᱮ ᱚᱱᱛᱮ ᱠᱤ ᱪᱟᱞᱩ ᱢᱮᱱᱟᱜᱼᱟ ᱦᱮᱸᱫᱮ ᱦᱳᱲᱚ
ᱱᱚᱱᱛᱮ ᱫᱚ ᱚᱝᱠᱟ ᱦᱚᱸ ᱪᱟᱹᱞᱩ ᱫᱚ ᱵᱟᱹᱱᱩᱜᱼᱟ ᱚᱝᱠᱟ ᱫᱚ
ᱟᱪᱪᱷᱟ ᱟᱪᱪᱷᱟ ᱱᱮᱛᱟᱨ ᱢᱟᱱᱮ ᱡᱟ ᱥᱚᱣᱟ ᱥᱟᱠᱥᱚᱵᱽᱡᱤ ᱵᱤᱱ ᱪᱟᱥ ᱠᱟᱫᱟ
ᱦᱩᱸ
ᱚᱱᱟ ᱮᱢᱱᱳ ᱡᱚᱭᱵᱳ ᱥᱟᱨ ᱜᱮ ᱵᱤᱥᱤ ᱵᱮᱱ ᱮᱢ ᱠᱟᱫᱟ ᱥᱮ ᱮᱢᱱᱤ ᱨᱟᱥᱟᱭᱚᱱᱤᱠ ᱜᱮ ᱵᱮᱥᱤ ᱵᱮᱱ ᱵᱮᱵᱚᱦᱟᱨ ᱠᱟᱫᱟ
ᱟᱫᱚ ᱱᱮᱛᱟᱨ ᱫᱚ ᱵᱮᱵᱚᱦᱟᱨ ᱫᱚᱞᱤᱧ ᱵᱮᱵᱚᱦᱟᱨ ᱫᱟ ᱚᱝᱠᱟ ᱫᱚ ᱵᱟᱝ
ᱟᱪᱪᱷᱟ ᱠᱤᱱᱛᱩ ᱱᱮᱛᱟᱨ ᱧᱮᱞᱚᱜ ᱠᱟᱱᱟ ᱚᱱᱮ ᱨᱟᱥᱟᱭᱚᱱᱤᱠ ᱜᱮ ᱵᱮᱵᱤ ᱠᱮᱢᱤᱠᱮᱞ ᱠᱚᱠᱚ ᱵᱮᱵᱚᱦᱟᱨ ᱮᱫᱟ ᱠᱤᱱᱛᱩ ᱚᱱᱟ ᱠᱚ ᱥᱚᱵᱽᱡᱤ ᱠᱚ ᱡᱚᱢ ᱞᱮᱠᱷᱟᱱ ᱛᱚ ᱟᱵᱚ ᱦᱚᱲᱢᱚ ᱨᱮᱜᱮ ᱠᱟᱹᱴᱤᱡ ᱵᱟᱹᱲᱤᱡ ᱤᱯᱷᱮᱠᱴ ᱛᱚᱭ ᱮᱢ ᱜᱮᱭᱟ
ᱦᱩᱸ
ᱠᱟᱨᱚᱱ ᱞᱟᱦᱟᱛᱮ ᱡᱟᱦᱟᱸᱭ ᱦᱚᱲ ᱠᱚ ᱛᱟᱦᱮᱸ ᱠᱟᱱ ᱛᱟᱵᱚᱱᱟ ᱛᱚ ᱩᱱᱠᱩ ᱫᱚ ᱚᱨᱤᱡᱤᱱᱮᱞ ᱥᱟᱠ ᱥᱚᱵᱽᱡᱤ ᱠᱚ ᱡᱚᱢ ᱩᱱᱟᱹᱜ ᱫᱚ ᱵᱟᱝᱠᱚ ᱵᱮᱵᱚᱦᱟᱨ ᱛᱚ, ᱱᱤᱭᱟᱹ ᱠᱮᱢᱤᱠᱮᱞ ᱨᱟᱥᱟᱭᱚᱱᱤᱠ ᱠᱚᱫᱚ ᱛᱟᱦᱞᱮ ᱩᱱᱠᱩ ᱠᱤᱱᱛᱩ ᱟᱹᱰᱤ ᱢᱟᱱᱮ ᱦᱚᱲᱢᱚ ᱠᱚ ᱟᱹᱰᱤ ᱠᱮᱴᱮᱡ ᱜᱮ ᱛᱟᱦᱮᱱ ᱛᱟᱠᱚᱣᱟ ᱟᱨ ᱥᱮᱨᱚᱠᱚᱢ ᱨᱩᱣᱟᱹ ᱟᱡᱟᱨ ᱠᱚ ᱟᱹᱰᱤ ᱠᱚᱢ ᱦᱩᱭᱩᱜ ᱛᱟᱦᱮᱸᱫ ᱟᱨ ᱱᱮᱛᱟᱨ ᱧᱮᱞᱚᱜ ᱠᱟᱱᱟ ᱟᱹᱰᱤ ᱚᱞᱯᱚ ᱵᱚᱭᱮᱥ ᱨᱮᱜᱮ ᱱᱟᱱᱟ ᱨᱚ ᱱᱟᱱᱟ ᱨᱚᱠᱚᱢ ᱨᱩᱣᱟᱹ ᱟᱡᱟᱨ ᱠᱚ ᱧᱮᱞᱚᱜ ᱠᱟᱱ ᱛᱟᱠᱚᱣᱟ᱾
ᱦᱩᱸ
ᱟᱪᱪᱷᱟ ᱟᱵᱚ ᱥᱩᱥᱛᱷᱚ ᱛᱟᱦᱮᱸ ᱞᱟᱹᱜᱤᱫ ᱛᱮ ᱡᱟᱛᱮ ᱥᱩᱥᱛᱷᱚ ᱵᱚᱱ ᱛᱟᱦᱮᱱᱟ ᱪᱮᱫ ᱪᱮᱫ ᱠᱚᱨᱟᱣ ᱞᱮᱠᱷᱟᱱ ᱵᱤᱱ ᱢᱚᱱᱮᱭᱟ ᱡᱮ ᱠᱟᱹᱴᱤᱡ ᱵᱷᱟᱜᱮ ᱴᱷᱤᱠ ᱥᱩᱥᱛᱷᱚ ᱵᱚᱱ ᱛᱟᱦᱮᱱᱟ ᱦᱚᱲᱢᱚ ᱥᱩᱥᱛᱷᱚ ᱛᱟᱦᱮᱱᱟ ᱱᱤᱭᱟ. ᱯᱟᱨ ᱡᱩᱫᱤ ᱠᱤᱪᱷᱩ ᱵᱤᱱ ᱞᱟᱹᱭ ᱠᱮᱭᱟ
ᱟᱵᱚ ᱦᱚᱸᱜᱼᱚᱭ ᱡᱮ ᱚᱱᱮ ᱥᱚᱵᱡᱤ ᱠᱚᱵᱚᱱ ᱡᱚᱢᱫᱟ ᱥᱮ ᱦᱩᱸ
ᱦᱮᱸ
ᱚᱱᱟ ᱦᱚᱸᱥᱮ ᱨᱟᱥᱟᱭᱚᱱᱤᱠ ᱥᱚᱵᱽᱡᱤ ᱠᱚᱵᱚᱱ ᱡᱚᱢᱫᱟ ᱥᱮ ᱚᱱᱟ ᱦᱚᱸ ᱚᱱᱟ ᱠᱷᱟᱹᱛᱤᱨ ᱛᱮ ᱦᱚᱲᱢᱚ ᱟᱨᱚ ᱫᱩᱨᱵᱚᱞᱚᱜ ᱠᱟᱱ ᱛᱟᱵᱚᱱᱟ ᱟᱵᱚ ᱯᱷᱚᱴ ᱴᱤᱱ ᱡᱤᱱᱤᱥ ᱡᱚᱢ ᱫᱚᱨᱠᱟᱨᱟ ᱟᱵᱚ ᱡᱚᱢᱮᱫ ᱨᱮᱦᱚᱸ ᱵᱚᱱ ᱟᱫᱚ ᱥᱮᱭ ᱚᱱᱟ ᱨᱟᱥᱟᱭᱚᱱᱤᱠ ᱡᱤᱱᱤᱥ ᱜᱮᱛᱚ ᱵᱚᱱ ᱡᱚᱢ ᱮᱫᱟᱵᱚᱱ
ᱦᱮᱸ ᱦᱮᱸ
ᱪᱮᱫ
ᱟᱨ ᱠᱤᱪᱷᱩ
ᱟᱨ ᱠᱤᱪᱷᱩ ᱫᱚ ᱚᱱᱠᱟ ᱫᱚ ᱵᱷᱟᱹᱵᱤ ᱛᱮ ᱵᱟᱹᱞᱤᱧ ᱧᱟᱢ ᱫᱟᱞᱤᱧ
ᱟᱪᱪᱷᱟ ᱟᱹᱞᱤᱧ ᱢᱚᱱᱮᱭᱟ ᱥᱩᱥᱛᱷᱚ ᱛᱟᱦᱮᱸ ᱠᱟᱛᱤᱨ ᱛᱮ ᱢᱟᱱᱮ ᱡᱩᱫᱤ ᱥᱮᱨᱚᱠᱚᱢ ᱥᱚᱢᱚᱭ ᱠᱚ ᱧᱟᱢᱚᱜᱼᱟ ᱛᱚ ᱥᱮ ᱥᱮᱛᱟᱜ ᱥᱮᱛᱟᱜ ᱵᱮᱲᱟ ᱡᱩᱫᱤ ᱛᱟᱲᱟᱢ ᱵᱟᱲᱟ ᱦᱩᱭᱩᱜᱼᱟ ᱟᱹᱰᱤ ᱵᱷᱳᱨ ᱧᱚᱜ ᱛᱟᱦᱚᱞᱮ ᱚᱱᱟ ᱥᱟᱨᱟᱫᱤᱱ ᱠᱟᱹᱴᱤᱡ ᱵᱷᱟᱜᱤ ᱵᱤᱱ ᱛᱟᱦᱮᱱᱟ ᱥᱚᱨᱤᱨ ᱠᱟᱹᱴᱤᱡ ᱯᱷᱤᱴ ᱛᱟᱦᱮᱱᱟ ᱥᱩᱥᱛᱷ ᱛᱟᱦᱮᱱᱟ ᱡᱩᱫᱤ ᱴᱟᱭᱤᱢ ᱢᱚᱛᱚᱵᱤᱱ ᱡᱚᱢᱟ ᱠᱟᱨᱚᱱ ᱢᱟᱛᱚ ᱟᱨ ᱟᱹᱰᱤ ᱦᱚᱲ ᱜᱮᱢ ᱧᱮᱞ ᱞᱮᱱ ᱴᱟᱭᱤᱢ ᱢᱚᱛᱚ ᱵᱟᱝᱠᱚ ᱡᱚᱢ ᱜᱮᱭᱟ ᱵᱤᱥᱮᱥ ᱠᱚᱨᱮ ᱟᱵᱚ ᱥᱟᱱᱛᱟᱲ ᱜᱮ ᱥᱮᱛᱟᱜ ᱨᱮ ᱠᱟᱹᱢᱤ ᱪᱟᱞᱟᱣ ᱱᱟᱭ ᱥᱮᱭᱛᱚ ᱢᱟᱡᱟᱱ ᱦᱮᱡ ᱮᱱᱟᱭ ᱡᱚᱢ ᱨᱮᱱᱟᱜ ᱴᱟᱭᱤᱢ ᱵᱟᱹᱱᱩᱜᱼᱟ ᱠᱟᱹᱢᱤ ᱥᱮᱫ ᱜᱮ ᱵᱮᱥᱤ ᱠᱚ ᱠᱟ ᱛᱟᱦᱚᱞᱮ ᱪᱮᱥᱴᱟᱭ ᱦᱩᱭᱩᱜᱼᱟ ᱠᱟᱹᱴᱤᱡ ᱴᱟᱭᱤᱢ ᱢᱚᱛᱚ ᱡᱚᱢ
ᱦᱩᱸ
ᱟᱨ ᱱᱮᱛᱟᱨ ᱧᱮᱞᱚᱜ ᱠᱟᱱᱟ ᱡᱮ ᱢᱳᱵᱟᱭᱤᱞ ᱰᱤᱡᱤᱴᱟᱞ ᱡᱩᱜᱽ ᱵᱤᱥᱤ ᱛᱩᱜ ᱟᱠᱟᱱᱟ ᱛᱚ ᱟᱹᱰᱤ ᱧᱤᱫᱟᱹ ᱚᱵᱽᱫᱤ ᱢᱳᱵᱟᱭᱤᱞ ᱠᱚᱢᱯᱤᱭᱩᱴᱟᱨ ᱠᱚ ᱦᱟᱛᱟᱣ ᱮᱫᱟ ᱛᱟᱦᱚᱞᱮ ᱟᱹᱰᱤ ᱞᱮᱴ ᱱᱟᱭᱤᱴ ᱠᱚ ᱡᱟᱹᱯᱤᱜ ᱠᱟᱱᱟ ᱟᱨ ᱟᱹᱰᱤ ᱯᱚᱨᱮ ᱛᱮᱠᱚ ᱵᱮᱨᱮᱫ ᱠᱟᱱᱟ ᱢᱟᱱᱮ ᱦᱚᱲᱢᱚ ᱨᱮ ᱡᱟᱦᱟᱸ ᱛᱤᱱᱟᱹᱜ ᱢᱤᱫᱴᱟᱝ ᱚᱥᱩᱤᱫᱷᱟ ᱠᱟᱱᱟ
ᱦᱩᱸ
ᱵᱟᱝ ᱟᱧᱚᱜ ᱠᱟᱱᱟ
ᱦᱮᱸ ᱟᱸᱡᱚᱢᱚᱜ ᱠᱟᱱᱟ ᱟᱵᱮᱱᱟᱜ ᱠᱟᱹᱴᱤᱡ ᱟᱞᱤᱧᱟᱜ ᱠᱟᱹᱴᱤᱡ ᱴᱟᱣᱟᱨ ᱨᱮ ᱰᱤᱥᱴᱟᱵ ᱮᱫ ᱛᱟᱹᱞᱤᱧᱟ ᱦᱮᱞᱳ